ᱮᱸ ᱦᱮᱞᱳᱣ᱾ ᱦᱮᱸ ᱡᱚᱦᱟᱨ ᱜᱮ᱾
ᱦᱩᱸ᱾ ᱛᱟᱯᱚᱨᱮ ᱱᱟ
ᱟᱨ ᱛᱟᱦᱞᱮ ᱱᱤᱛᱚᱜ ᱫᱚ ᱪᱮᱫ ᱠᱚ, ᱦᱮᱸ ᱱᱤᱭᱟᱹ ᱜᱷᱟᱲᱤᱡ ᱫᱚ ᱱᱟᱯᱟᱭ ᱜᱮ ᱚᱲᱟᱜ ᱠᱚᱨᱮ
ᱟᱪᱪᱷᱟ᱾
ᱜᱮ ᱪᱮᱫ ᱞᱮᱠᱟ ᱢᱮᱱᱟᱜ ᱠᱟᱜ ᱯᱮᱭᱟ?
ᱟᱞᱮ ᱦᱚᱸ ᱱᱟᱯᱟᱭ ᱜᱮ ᱮᱠᱷᱚᱱ ᱫᱚ᱾
ᱚᱻ ᱟᱪᱪᱷᱟ᱾
ᱠᱟᱹᱴᱤᱡ ᱨᱚᱲ ᱠᱟᱹᱴᱤᱡ ᱰᱤᱥᱴᱟᱯ ᱰᱤᱥᱴᱟᱯ ᱟᱸᱡᱚᱢᱚᱜ ᱠᱟᱱᱟ᱾
ᱟ ᱱᱤᱛᱚᱜ ᱠᱞᱤᱭᱟᱨ
ᱠᱟᱴᱟ ᱠᱟᱴᱟ ᱦᱤᱡᱩᱜ ᱠᱟᱱᱟ , ᱦᱳ ᱦᱳᱭ ᱦᱳᱭ ᱱᱤᱛᱚᱜ ᱠᱞᱤᱭᱟᱨ ᱟᱸᱡᱚᱢᱚᱜ ᱠᱟᱱᱟ᱾
ᱟᱪᱪᱷᱟ᱾
ᱛᱟᱯᱚᱨᱮ ᱞᱟᱹᱭ ᱵᱤᱱ ᱪᱮᱫ ᱥᱟᱛᱟᱢ ᱞᱤᱭᱮ ᱜᱟᱞᱚᱪ ᱞᱮᱠᱷᱟᱱ ᱵᱷᱟᱜᱤᱜᱼᱟ?
ᱟᱻ ᱢᱟ, ᱟ ᱟᱹᱵᱤᱱ ᱦᱚᱸ ᱠᱳᱱᱳ ᱢᱟᱱᱮ ᱚᱝᱠᱟ ᱵᱤᱱ ᱵᱟ ᱟᱞᱚᱪ ᱢᱟᱱᱮ ᱫᱤᱥᱟᱹ ᱦᱩᱫᱤᱥ ᱟᱠᱟᱫᱟ ᱡᱮ ᱱᱚᱣᱟ ᱱᱤᱭᱟᱹ ᱟᱞᱳᱪᱚᱱᱟ ᱞᱮᱠᱷᱟᱱ ᱱᱚᱣᱟ ᱵᱮᱥ ᱵᱷᱟᱜᱤᱜᱼᱟ?
ᱟᱫᱚ ᱟᱞᱳᱪᱚᱱᱟ ᱢᱟ ᱟᱰᱤ ᱨᱚᱠᱚᱢ ᱜᱮ ᱦᱳᱭ ᱟᱠᱟᱱᱟ, ᱟᱫᱚ ᱟᱵᱤᱱ ᱵᱤᱱ ᱞᱟᱹᱭ ᱞᱮᱠᱷᱟᱱ ᱟᱵᱤᱱᱟᱜ ᱩᱭᱦᱟᱹᱨ ᱵᱷᱟᱵᱱᱟ ᱨᱮ ᱪᱮᱫ ᱞᱮᱠᱟ ᱦᱤᱡᱩᱜ ᱠᱟᱱᱟ᱾
ᱟᱻ ᱟᱹᱞᱤᱧ ᱫᱚᱞᱤᱧ ᱢᱚᱱᱮᱭᱮᱫᱟ ᱱᱚᱣᱟ ᱤᱱᱴᱟᱨᱱᱮᱴ ᱵᱮᱵᱚᱦᱟᱨ ᱱᱤᱭᱮ᱾
ᱦᱚᱸ ᱟᱪᱪᱷᱟ ᱟᱪᱪᱷᱟ ᱦᱳᱭ ᱚᱱᱟ ᱦᱚᱸ ᱟᱹᱰᱤ ᱵᱮᱥ ᱚᱱᱟ ᱫᱤᱭᱮ ᱦᱚᱸ ᱜᱟᱞᱚᱪ ᱦᱩᱭ ᱠᱟᱱ ᱜᱮ, ᱮᱴᱟᱜ ᱦᱚᱲ ᱥᱚᱸᱜᱮ, ᱦᱮᱸ᱾ ᱦᱮᱸ ᱤᱱᱴᱟᱨᱱᱮᱴ, ᱱᱮᱴ ᱫᱚ ᱟᱹᱰᱤ ᱦᱚᱲ ᱜᱮᱠᱚ, ᱟᱰᱤ ᱦᱚᱲ ᱠᱚ ᱢᱚᱱᱮᱭᱮᱫᱟ ᱵᱷᱟᱜᱮ ᱠᱷᱟᱨᱟᱯ ᱠᱷᱟᱨᱟᱯ ᱵᱷᱟᱜᱮ ᱵᱟᱲᱟᱭ ᱜᱮ ᱢᱮᱱᱟᱜᱼᱟ, ᱟᱫᱚ ᱟᱵᱤᱱ ᱫᱚ ᱚᱠᱟ ᱞᱮᱠᱟ ᱵᱤᱱ ᱢᱚᱱᱮᱭᱮᱫᱟ ᱡᱮ ᱟᱵᱚ ᱨᱮᱱ ᱤᱭᱟᱹ ᱠᱚ ᱤᱱᱴᱟᱨᱱᱮᱴ ᱛᱟᱞᱟᱛᱮ ᱡᱟᱦᱟᱸᱭ ᱜᱮᱢ ᱠᱚᱠᱚ ᱠᱷᱮᱞᱫᱟ, ᱡᱮᱢᱚᱱ ᱚᱱᱟ ᱫᱤᱠ ᱫᱚ ᱚᱠᱟ ᱞᱮᱠᱟ ᱵᱤᱱ ᱧᱮᱞᱫᱟ ᱡᱟᱦᱟᱸ ᱜᱮᱢ ᱠᱚ ᱠᱷᱮᱞ ᱮᱫᱟ ᱯᱷᱨᱤ ᱯᱷᱟᱭᱟᱨ ᱠᱚ ᱤᱭᱟᱹ ᱠᱚ? ᱚᱱᱟ ᱠᱚ ᱠᱷᱮᱞᱫᱟ, ᱵᱷᱟᱜᱤ ᱫᱤᱠ ᱦᱚᱸ ᱢᱮᱱᱟᱜᱼᱟ ᱱᱤᱛᱚᱜ ᱵᱟᱹᱲᱤᱡ ᱫᱤᱠ ᱜᱮ ᱞᱟᱦᱟ ᱛᱮᱞᱟᱝ ᱜᱟᱞᱚᱪᱟ᱾
ᱦᱮᱸ, ᱟᱨ ᱱᱚᱜ-ᱚᱭ ᱡᱮ ᱤᱱᱴᱟᱨᱱᱮᱴ ᱛᱮ ᱱᱚᱣᱟ ᱜᱮᱢ ᱥᱟᱶᱛᱮ ᱟᱹᱰᱤ ᱠᱤᱪᱷᱩ ᱛᱚᱛᱛᱷᱚ ᱦᱚᱸ ᱵᱚᱱ ᱧᱟᱢ ᱜᱮᱭᱟ᱾ ᱟᱨ ᱟᱹᱰᱤ ᱟᱹᱰᱤ ᱥᱟᱺᱜᱤᱧ ᱨᱮᱱᱟᱜ ᱱᱤᱭᱩᱡ ᱥᱮ ᱮᱴᱟᱜ ᱠᱳᱱᱳ ᱥᱴᱮᱴ ᱠᱤᱱ ᱥᱮ ᱮᱴᱟᱜ ᱟᱸ ᱢᱟᱱᱮ ᱠᱟᱱᱴᱨᱤ ᱨᱮᱱᱟᱜ ᱱᱚᱣᱟ ᱠᱚᱨᱮᱱᱟᱜ ᱦᱚᱸ, ᱟᱸ ᱢᱟᱱᱮ ᱵᱚᱱ-ᱼ ᱢᱤᱫᱴᱟᱝ ᱵᱟᱲᱟᱭ ᱧᱟᱢ ᱜᱮᱭᱟ ᱵᱚᱱ ᱪᱮᱫ ᱦᱩᱭᱩᱜ ᱠᱟᱱᱟ ᱚᱠᱟᱨᱮ ᱪᱮᱫ ᱵᱟᱝ ᱦᱩᱭᱩᱜ ᱠᱟᱱᱟ ᱱᱚᱣᱟ ᱦᱚᱸ, ᱯᱨᱚᱛᱷᱚᱢ ᱫᱚ ᱡᱮᱢᱚᱱ ᱱᱚᱣᱟ ᱜᱮᱢ, ᱜᱮᱢ ᱠᱷᱮᱞ ᱡᱮᱢᱚᱱ ᱟᱹᱰᱤ ᱨᱚᱠᱚᱢ ᱜᱮᱢ ᱢᱮᱱᱟᱜ ᱠᱟᱫᱟ, ᱟ ᱜᱮᱢ ᱠᱷᱮᱞ ᱫᱚ ᱦᱚᱭᱛᱳ ᱵᱷᱟᱜᱮᱭᱟ ᱠᱤᱱᱛᱩ ᱢᱤᱫᱴᱟᱝ ᱱᱮᱥᱟ ᱨᱮ ᱯᱚᱨᱤᱱᱚᱛᱚ ᱫᱚ ᱵᱟᱝ ᱴᱷᱤᱠ ᱢᱤᱫᱴᱟᱝ ᱴᱟᱭᱤᱢ ᱥᱯᱮᱱᱰ ᱞᱟᱜᱤᱫ ᱦᱮᱸ ᱥᱮ ᱢᱤᱫᱴᱟᱝ ᱯᱷᱨᱤ ᱴᱟᱭᱤᱢ ᱦᱚᱭᱛᱳᱧ ᱧᱟᱢ ᱠᱮᱭᱟ ᱱᱚᱣᱟ ᱴᱟᱭᱤᱢ ᱨᱮ ᱤᱧ ᱜᱮᱢᱤᱧ ᱠᱷᱮᱞ ᱠᱟᱱᱟ ᱱᱚᱝᱠᱟᱱᱟᱜ ᱜᱮ ᱦᱚᱣ ᱛᱚ ᱥᱟᱨᱟ ᱫᱤᱱ ᱜᱮᱢ ᱠᱷᱮᱞ ᱨᱮ ᱵᱮᱥᱛᱚ ᱱᱚᱣᱟ ᱫᱚ ᱢᱤᱫᱴᱟᱝ ᱠᱷᱟᱨᱟᱯ ᱫᱤᱠ ᱠᱟᱱᱟ ᱚᱵᱚᱥᱥᱳᱭ ᱱᱚᱝᱠᱟ ᱫᱚ ᱵᱟᱝ ᱠᱚᱨᱟᱣ ᱜᱮ-ᱼ ᱴᱷᱤᱠᱟ, ᱡᱚᱛᱚᱴᱟ ᱤᱧᱟᱹᱜ ᱦᱚᱭᱛᱳ ᱯᱷᱨᱤ ᱴᱟᱭᱤᱢ ᱦᱚᱭᱛᱳ ᱡᱟᱦᱟᱸᱱᱟᱜ ᱤᱧ ᱠᱟᱢᱤ ᱠᱮᱫᱟ ᱥᱮ ᱡᱟᱦᱟᱸᱱᱟᱜ ᱤᱧ ᱪᱤ ᱠᱮᱫᱟ ᱱᱚᱣᱟ ᱯᱚᱨ ᱦᱚᱭᱛᱳ ᱢᱚᱱᱮ ᱦᱩᱭᱩᱜ ᱛᱤᱧᱟᱹ, ᱠᱟᱹᱡ ᱨᱤᱞᱟᱠᱥᱤᱧ ᱦᱟᱛᱟᱣᱟ ᱥᱮ ᱠᱤᱪᱷᱩ ᱴᱟ ᱨᱮᱥᱴᱤᱧ ᱦᱟᱛᱟᱣᱟ ᱾ ᱚᱱᱟ ᱴᱟᱭᱤᱢ ᱨᱮ ᱦᱚᱭᱛᱳᱧ ᱠᱷᱮᱞ ᱠᱮᱜᱼᱟ ᱱᱚᱣᱟ ᱜᱮ, ᱟᱨ ᱜᱮᱢ ᱟᱨᱚ ᱢᱤᱫᱴᱟᱝ ᱢᱟᱲᱟᱝ ᱫᱤᱠ ᱦᱩᱭᱩᱜ ᱠᱟᱱᱟ ᱱᱚᱣᱟ ᱡᱮ, ᱜᱮᱢ ᱨᱮᱱᱟᱜ ᱢᱤᱫᱴᱟᱝ
ᱠᱤᱪᱷᱩ ᱠᱤᱪᱷᱩ ᱮᱯᱥ ᱟᱹᱰᱤ ᱥᱠᱮᱢ ᱟᱭ᱾ ᱦᱚᱭ ᱛᱚ ᱱᱤᱡᱮᱨᱟᱜ ᱯᱟᱨᱥᱳᱱᱟᱞ ᱰᱮᱴᱟ ᱠᱩᱢᱲᱩᱭᱟᱭ, ᱱᱚᱝᱠᱟᱱᱟᱜ ᱦᱚᱸ ᱠᱤᱪᱷᱩ ᱢᱮᱱᱟᱜ ᱟᱠᱟᱜᱼᱟ ᱾ᱟᱨ ᱢᱟᱱᱮ ᱱᱚᱣᱟ ᱴᱟᱠᱟ ᱯᱚᱭᱥᱟ ᱱᱤᱭᱮ ᱦᱚᱸ ᱠᱤᱪᱷᱩ ᱥᱠᱮᱢ ᱦᱩᱭᱩᱜ ᱜᱮᱭᱟ ᱾
ᱟᱫᱚ ᱱᱚᱣᱟ ᱫᱚ ᱜᱮᱢ ᱛᱮᱫᱚ ᱦᱚᱸᱭ ᱜᱮᱢ ᱛᱮᱫᱚ ᱟᱹᱰᱤ ᱦᱚᱲᱜᱮ ᱥᱳᱥᱟᱞ ᱢᱤᱰᱤᱭᱟ ᱠᱚᱨᱮ, ᱩᱱᱠᱩ ᱡᱟᱦᱟᱸᱭ ᱩᱠᱤᱞ ᱠᱚ ᱩᱱᱠᱩ ᱵᱷᱤᱰᱭᱳ ᱠᱚ ᱯᱳᱥᱴ ᱵᱟᱲᱟᱭᱟ ᱾ ᱩᱱᱠᱩ ᱠᱚ ᱞᱟᱹᱭᱟ ᱜᱮᱢ ᱠᱷᱮᱞ ᱠᱟᱛᱮᱫ, ᱜᱮᱢ ᱠᱷᱮᱞ ᱠᱟᱛᱮ ᱡᱮ ᱱᱩᱠᱩ ᱠᱮᱥ ᱡᱚᱢ ᱠᱟᱫᱟ, ᱡᱟᱦᱟᱸᱣ ᱮᱴᱟᱜ ᱠᱟᱱᱴᱤ ᱠᱷᱚᱱ ᱡᱟᱦᱟᱸ ᱴᱟᱠᱟ ᱠᱚ ᱴᱨᱟᱱᱥᱯᱷᱟᱨᱚᱜ ᱠᱟᱱᱟ, ᱱᱩᱠᱩ ᱫᱚ ᱜᱮᱢ ᱠᱚ ᱠᱷᱮᱞ ᱠᱟᱱᱟ ᱾ ᱟᱨ ᱚᱱᱟ ᱠᱚᱛᱚ ᱟᱹᱰᱤ ᱠᱷᱟᱨᱟᱯ ᱡᱤᱱᱤᱥ, ᱛᱟᱯᱚᱨᱮ ᱡᱟᱦᱟᱸ ᱯᱷᱨᱤ ᱯᱷᱟᱭᱟᱨ
ᱚ, ᱦᱮᱸ ᱾
ᱦᱮᱞᱳ᱾
ᱦᱮᱸ ᱟᱸᱡᱚᱢᱚᱜ ᱠᱟᱱᱟ ᱱᱤᱛᱚᱜ ᱾
ᱦᱚᱸ, ᱦᱳᱭ ᱟᱸᱡᱚᱢᱚᱜ ᱠᱟᱱᱟ᱾
ᱟ, ᱦᱮᱸ᱾
ᱟᱫᱚ ᱚᱱᱟ ᱠᱚ ᱡᱮᱢᱚᱱ ᱠᱷᱟᱨᱟᱯ ᱫᱤᱠ, ᱡᱟᱦᱟᱸ ᱯᱷᱨᱤ ᱯᱷᱟᱭᱟᱨ ᱠᱚ ᱠᱷᱮᱞ ᱠᱟᱱᱟ ᱾ ᱚᱱᱟᱠᱤ ᱚᱱᱟ ᱫᱚ ᱠᱷᱮᱞ ᱠᱟᱱᱟ ᱠᱚ ᱵᱷᱟᱜᱮ ᱜᱮ, ᱠᱤᱱᱛᱩ ᱚᱱᱟ ᱦᱚᱸᱛᱚ ᱠᱷᱟᱨᱟᱯ ᱡᱮ ᱱᱮᱥᱟ ᱨᱮ ᱯᱚᱨᱤᱱᱚᱛᱚᱜ ᱠᱟᱱᱟ ᱠᱚ᱾ ᱧᱤᱫᱟᱹ ᱠᱚ ᱟᱸᱜᱟᱭ ᱧᱤᱫᱟᱹ ᱠᱚ ᱵᱮᱸᱜᱮᱫ ᱮᱫᱟ, ᱦᱩᱰᱤᱧ ᱦᱩᱰᱤᱧ ᱵᱟᱹᱵᱩ ᱛᱟᱠᱚ ᱾ ᱢᱟᱹᱭ ᱢᱟᱹᱭ ᱛᱟᱠᱚ ᱦᱚᱸ ᱱᱮᱛᱟᱨ ᱫᱚᱠᱚ ᱠᱷᱮᱞᱮ ᱠᱟᱱ ᱜᱮᱭᱟ ᱾
ᱦᱮᱸ ᱚᱵᱚᱥᱥᱳᱭ ᱜᱮ, ᱡᱟᱦᱟᱸᱭ ᱠᱚᱣᱟᱜ ᱱᱮᱥᱟ ᱦᱮᱸ᱾
ᱠᱷᱟᱨᱟᱯ ᱫᱤᱠ, ᱟᱨ ᱡᱟᱦᱟᱸ ᱮᱢᱱᱤ ᱡᱟᱦᱟᱸ ᱵᱤᱵᱷᱤᱱᱱᱚ ᱨᱚᱠᱚᱢ ᱜᱮᱢ ᱠᱚ ᱢᱮᱱᱟᱜᱼᱟ᱾ ᱡᱟᱦᱟᱸ ᱵᱞᱩ ᱳᱭᱮᱞ ᱢᱳᱢᱳ ᱦᱮᱡ ᱞᱮᱱᱟ, ᱚᱱᱟ ᱠᱚᱫᱚ ᱟᱹᱰᱤ ᱠᱷᱟᱨᱟᱯ᱾ ᱢᱟᱨᱟᱛᱛᱚᱠ ᱜᱮᱢ ᱛᱟᱦᱮᱸ ᱠᱟᱱᱟ ᱚᱱᱟ ᱠᱚᱫᱚ᱾ ᱦᱚᱲᱟᱜ ᱡᱤᱣᱤ ᱠᱚ ᱱᱟᱥᱟᱭᱮᱫ ᱛᱟᱦᱮᱸᱫ᱾
ᱦᱮᱸ ᱱᱚᱝᱠᱟᱱᱟᱜ ᱱᱚᱝᱠᱟᱱᱟᱜ ᱱᱤᱭᱩᱪ ᱦᱚᱭᱛᱳ ᱥᱳᱥᱟᱞ ᱢᱤᱰᱤᱭᱟ ᱛᱟᱞᱟᱛᱮ ᱤᱧ ᱦᱚᱸᱧ ᱧᱮᱞ ᱵᱟᱲᱟ ᱟᱠᱟᱫ ᱜᱮᱭᱟ, ᱢᱤᱫᱴᱟᱝ ᱵᱟᱨᱭᱟ᱾
ᱦᱳ ᱟᱠᱟᱱᱟ᱾ ᱟᱞᱮ ᱱᱚᱰᱮ ᱢᱤᱫᱴᱟᱝ ᱦᱩᱭ ᱞᱮᱱᱟ ᱟᱫᱚ ᱩᱱᱤ ᱜᱤᱫᱽᱨᱟᱹ ᱫᱚ ᱟ ᱜᱮ ᱜᱟᱛᱮ ᱜᱮᱭ ᱛᱟᱦᱮᱸ ᱠᱟᱱᱟᱭ᱾ ᱟᱫᱚ ᱩᱱᱤ ᱫᱚᱞᱮ ᱩᱱᱤ ᱫᱚ ᱟᱞᱮ ᱢᱮᱛᱟᱫ ᱞᱮ ᱛᱟᱦᱮᱸ ᱟᱞᱮ ᱴᱷᱮᱱ ᱥᱮᱭᱟᱨ ᱞᱮᱫᱟ ᱠᱟᱛᱷᱟ ᱾ᱟᱫᱚ ᱟᱞᱮ ᱫᱚ ᱦᱩᱸ᱾ ᱢᱟᱥᱴᱟᱨ ᱴᱷᱮᱱᱞᱮ ᱥᱮᱱᱞᱟᱜ, ᱟᱨᱮ ᱤᱥᱠᱩᱞ ᱨᱮᱜᱮ ᱚᱱᱠᱟ ᱯᱟᱲᱦᱟᱜ ᱛᱟᱦᱞᱮ ᱢᱤᱫ ᱥᱟᱶᱛᱮ ᱟᱫᱚ ᱩᱱᱤ ᱫᱚ ᱜᱮᱢᱮ ᱠᱷᱮᱞ ᱟᱠᱟᱫᱟ ᱟᱫᱚ ᱞᱟᱹᱭᱫᱟᱹᱧ ᱤᱧ ᱥᱮ ᱱᱚᱣᱟᱧ ᱠᱷᱮᱞ ᱟᱠᱟᱫᱟ᱾ ᱟᱧ ᱧᱮᱞ ᱟᱠᱟ ᱟᱫᱚ ᱢᱟᱥᱴᱟᱨ ᱞᱟᱹᱭ ᱠᱟᱣᱫᱮᱭᱟᱞᱮ, ᱟᱫᱚ ᱚᱲᱟᱜ ᱨᱮ ᱠᱷᱚᱵᱚᱨ ᱦᱩᱠᱟᱱᱟ ᱟᱫᱚ ᱩᱱᱤ ᱫᱚ ᱩᱱᱤᱭᱟᱜ ᱫᱚ ᱟᱫᱚ ᱠᱚ ᱰᱤᱞᱮᱴ ᱞᱮᱫ ᱛᱟᱭᱟ᱾ ᱩᱱᱤ ᱫᱚ ᱡᱤᱣᱤ ᱫᱚ ᱵᱟᱭ ᱱᱟᱥᱟᱣ ᱟᱠᱟᱫ ᱛᱟᱭᱟ᱾ ᱮᱴᱟᱜ ᱫᱤᱠᱩ ᱜᱤᱫᱽᱨᱟᱹ ᱜᱮ᱾
ᱚ, ᱟᱪᱪᱷᱟ᱾ ᱦᱮᱸ᱾
ᱛᱚᱨᱠᱟᱨᱤ ᱦᱚᱸ ᱢᱮᱱᱟᱭ ᱜᱤ ᱠᱩᱨᱤ ᱟᱱᱤ
ᱟᱨᱚ ᱡᱮᱢᱚᱱ ᱱᱚᱜᱼᱚᱭ ᱱᱚᱣᱟ ᱜᱮᱢ ᱟᱵᱟᱫᱽ ᱫᱮ ᱟᱵᱡᱚᱜ ᱟᱵᱟᱨ ᱡᱮᱢᱚᱱᱤᱧ ᱴᱟ ᱱᱮᱴ ᱨᱮᱱᱟᱜ ᱵᱮᱵᱚᱦᱟᱨ ᱟᱵᱚ ᱟᱹᱰᱤ ᱡᱟᱭᱜᱟ ᱨᱮᱱᱟᱜ ᱢᱤᱫᱴᱟᱝ ᱠᱷᱚᱵᱚᱨ ᱵᱚᱱ ᱧᱟᱢᱟ ᱡᱮ ᱦᱚᱭᱛᱚ ᱱᱚᱣᱟ ᱥᱴᱮᱴ ᱨᱮ ᱪᱮᱫ ᱦᱩᱭᱱᱟ ᱥᱮ ᱚᱱᱟᱴᱟᱜ ᱟᱣ ᱪᱮᱫ ᱦᱩᱭᱱᱟ ᱟᱨ ᱟᱨ ᱠᱚ ᱱᱚᱣᱟ ᱵᱷᱟᱜᱮ ᱵᱟᱹᱲᱤᱡ ᱫᱤᱠ ᱫᱤᱭᱮ ᱱᱚᱣᱟ ᱡᱤᱱᱤᱥ ᱠᱚ ᱠᱚᱵᱚᱱ ᱧᱟᱢᱟ᱾ ᱥᱮ ᱟᱵᱚ ᱤᱱᱟᱨᱱᱮᱴ ᱢᱟᱫᱽᱫᱷᱚᱢᱛᱮ ᱱᱚᱜᱚᱭ ᱡᱮᱢᱚᱱ ᱡᱷᱚᱛᱚ ᱠᱷᱚᱱᱟᱜ ᱢᱟᱨᱟᱝ ᱢᱤᱫᱴᱟᱝ ᱵᱷᱟᱜᱮ ᱫᱤᱠ ᱦᱩᱭ ᱠᱟᱱ ᱛᱟᱵᱚᱱᱟ᱾ ᱟ ᱦᱟᱞᱳ ᱦᱟᱞᱳ ᱱᱮᱴᱣᱟᱨᱠ ᱜᱮ ᱯᱨᱚᱵᱚᱞᱮᱢ ᱫᱟᱭ ᱟ ᱦᱟᱞᱳ ᱦᱟᱞᱳ ᱟ ᱮ ᱦᱟᱞᱳ ᱜᱩ ᱢᱟ ᱵᱟᱭ ᱟᱸᱡᱚᱢᱚᱜ ᱠᱟᱱᱟ᱾